ᱨᱚᱲ ᱟᱸᱡᱚᱢᱚᱜ ᱠᱟᱱᱟ? ᱦᱮᱸ।
ᱦᱮᱸ ᱟᱸᱡᱚᱢ ᱧᱟᱢ ᱫᱟᱞᱤᱧ ᱨᱚᱲ, ᱱᱟᱯᱟᱭ ᱛᱮᱜᱮᱞᱤᱧ ᱟᱸᱡᱚᱢ ᱧᱟᱢᱮᱫ ᱛᱟᱹᱵᱤᱱᱟ। ᱟᱞᱤᱧᱟᱜ ᱨᱚᱲ ᱵᱮᱱ ᱟᱸᱡᱚᱢ ᱧᱟᱢ ᱮᱫᱟ?
ᱦᱮᱸ ᱟᱸᱡᱚᱢ ᱧᱟᱢᱚᱜ ᱠᱟᱱᱟ।
ᱚᱸᱻ᱾ ᱟᱨ ᱛᱟᱦᱟᱞᱮ ᱪᱮᱫ ᱵᱤᱱ ᱪᱤᱠᱟᱹᱭᱮᱫᱟ?
ᱪᱮᱫ ᱦᱚᱸ ᱵᱟᱝᱜᱮ। ᱱᱚᱜᱼᱚᱭ ᱛᱚ ᱫᱩᱲᱩᱵ ᱵᱟᱲᱟ ᱦᱩᱭ ᱠᱟᱱᱟ। ᱟᱹᱵᱤᱱ ᱜᱮ?
ᱦᱳᱭ ᱟᱹᱞᱤᱧ ᱦᱚᱸ ᱱᱤᱛᱳᱜ ᱫᱚ ᱚᱱᱠᱟᱼᱼ ᱢᱟᱸᱡᱟᱱ ᱡᱚᱢ ᱵᱟᱲᱟ ᱠᱟᱛᱮᱜ ᱜᱮ ᱦᱚᱸᱜᱼᱚᱭ ᱫᱩᱲᱩᱵ ᱵᱟᱲᱟ ᱦᱩᱭ ᱠᱟᱱᱟ।
ᱟᱸ ᱚᱲᱟᱜ ᱦᱚᱲ ᱠᱚᱫᱚ ᱚᱠᱟᱛᱮ ᱵᱟᱹᱫᱽ ᱥᱮᱫ ᱠᱟᱹᱢᱤ ᱥᱮᱫ ᱠᱚ ᱥᱮᱱ ᱠᱟᱱᱟ ᱥᱮ ᱚᱲᱟᱜ ᱠᱚᱨᱮ ᱜᱮ ᱠᱚ ᱠᱟᱹᱢᱤ ᱵᱟᱲᱟᱭᱮᱫᱼᱟ?
ᱦᱮᱸ ᱚᱲᱟᱜ ᱦᱚᱲ ᱫᱚ ᱱᱟᱜ ᱠᱷᱟᱱ ᱱᱤᱛᱚᱜ ᱫᱚ ᱚᱲᱟᱜ ᱠᱚᱨᱮᱜ ᱜᱮ ᱢᱮᱱᱟᱜ ᱟᱠᱟᱫ ᱠᱚᱣᱟ। ᱚᱱᱠᱟ ᱟᱞᱮ ᱥᱮᱫ ᱢᱟ ᱠᱟᱹᱢᱤ ᱠᱚᱦᱚᱸ ᱟᱹᱣᱨᱤ ᱮᱦᱚᱵᱚᱜᱼᱟ। ᱚᱱᱠᱟ ᱢᱚᱛᱼᱼ
ᱦᱳᱭ ᱦᱳᱭ᱾
ᱟᱫᱚ ᱦᱤᱛᱚᱜ ᱫᱚ ᱥᱟᱱᱟᱢ ᱦᱚᱲ ᱜᱮ ᱚᱲᱟᱜ ᱨᱮᱜᱮ ᱢᱮᱱᱟᱜ ᱟᱠᱟᱫ ᱞᱮᱭᱟ।
ᱩᱸ ᱚᱲᱟᱜ ᱠᱚᱨᱮ ᱫᱚ ᱚᱱᱠᱟ ᱪᱮᱫ ᱠᱚᱯᱮ ᱠᱟᱹᱢᱤ ᱵᱟᱲᱟᱭ ᱜᱮᱭᱟ ᱥᱮ ᱱᱚᱝᱠᱟᱼᱼ ᱟᱸ ᱢᱟᱱᱮ ᱡᱟᱦᱟᱱ ᱡᱟᱦᱟᱱᱟᱜ ᱠᱚᱯᱮ ᱪᱤᱠᱟᱹ ᱵᱟᱲᱟᱭ ᱜᱮᱭᱟ?
ᱵᱟ ᱵᱟ ᱟᱞᱮ ᱫᱚ ᱱᱟᱜ ᱠᱷᱟᱱ ᱱᱚᱝᱠᱟ ᱚᱲᱟᱜ ᱠᱚᱨᱮᱜ ᱜᱮᱞᱮ ᱠᱟᱹᱢᱤ ᱵᱟᱲᱟᱭ ᱜᱮᱭᱟ ᱚᱱᱠᱟ ᱪᱟᱥᱵᱟᱥ ᱜᱮ।
ᱟᱪᱪᱷᱟ᱾
ᱚᱱᱠᱟ ᱪᱤᱠᱟᱹ ᱫᱚ ᱵᱟᱝ ᱪᱤᱠᱟᱹ ᱵᱟᱲᱟᱭ ᱦᱩᱭᱩᱜ ᱜᱮᱭᱟ᱾
ᱟᱨ ᱱᱚᱝᱠᱟ ᱤᱭᱟᱹ ᱠᱚᱫᱚ ᱵᱟᱯᱮ ᱡᱤᱭᱟᱹᱞᱤ ᱠᱚ ᱡᱮᱢᱚᱱ ᱮᱸ ᱢᱮᱨᱚᱢ ᱠᱚ, ᱥᱩᱠᱨᱤ ᱠᱚ᱾ ᱰᱟᱹᱟᱝᱨᱤ ᱠᱚ᱾ ᱩᱱᱠᱩ ᱠᱚᱫᱚ ᱵᱟᱯᱮ ᱟᱹᱥᱩᱞ ᱵᱟᱲᱟᱣ ᱟᱠᱟᱫ ᱠᱚ ᱜᱮᱭᱟ᱾
ᱦᱳᱭ ᱦᱳᱭ ᱦᱳᱭ ᱱᱟᱜ ᱠᱷᱟᱱ ᱚᱱᱠᱟ ᱫᱚ ᱢᱮᱱᱟᱜ ᱫᱚ ᱢᱮᱱᱟᱜ ᱟᱠᱟᱫ ᱠᱚᱣᱟ ᱡᱤᱱᱤᱥ ᱠᱚᱫᱚ ᱟᱨ ᱩᱱᱟᱹᱜ ᱟᱭᱢᱟ ᱡᱤᱱᱤᱥ ᱫᱚ ᱵᱟᱹᱱᱩᱜ ᱟᱠᱟᱫ ᱠᱚ ᱛᱟᱞᱮᱭᱟ ᱟᱞᱮ ᱨᱮᱱ ᱫᱚ ᱢᱮᱱᱠᱷᱟᱱ ᱟᱞᱮ ᱱᱚᱣᱟ ᱠᱚᱨᱮᱫ ᱫᱚ ᱢᱮᱱᱟᱜ ᱟᱠᱟᱫ ᱠᱚ ᱜᱮᱭᱟ᱾
ᱦᱚᱭ᱾
ᱟᱨ ᱟᱞᱮᱨᱮ ᱨᱮᱱ ᱫᱚ ᱱᱟᱜ ᱠᱷᱟᱱ ᱢᱮᱱᱟᱜ ᱟᱠᱟᱜ ᱠᱚᱣᱟ ᱚᱱᱠᱟ ᱰᱟᱝᱜᱨᱟ, ᱛᱟᱨᱯᱚᱨᱮ ᱰᱟᱝᱜᱽᱨᱟ ᱛᱟᱨᱯᱚᱨᱮ ᱩᱱᱠᱩ ᱢᱮᱨᱚᱢ᱾ ᱟᱨ ᱥᱤᱢ᱾ ᱩᱱᱠᱩᱜᱮ ᱩᱱᱠᱩ ᱜᱮ ᱢᱮᱱᱟᱜ ᱟᱠᱟᱫ ᱠᱚ ᱛᱟᱞᱮᱭᱟ ᱟᱞᱮ ᱨᱮᱱ ᱫᱚ ᱱᱟᱜ᱾
ᱩᱱᱠᱩ ᱠᱚᱦᱚᱸ ᱫᱚᱦᱚ ᱫᱚᱨᱠᱟᱨ ᱜᱮ᱾
ᱦᱳᱭ ᱡᱤᱱᱤᱥ ᱠᱚᱦᱚᱸ ᱫᱚᱦᱚ ᱴ ᱫᱚᱨᱠᱟᱨ ᱜᱮ ᱥᱮ᱾
ᱦᱳᱭ ᱩᱱᱠᱩ ᱠᱚᱦᱚᱸ ᱚᱲᱟᱜ ᱨᱮᱠᱚ ᱛᱟᱦᱮᱸ ᱞᱮᱱᱠᱷᱟᱱ ᱠᱟᱹᱴᱤᱡ ᱢᱟᱱᱮ ᱮᱠᱞᱟ ᱦᱚᱸ ᱮᱠᱞᱟ ᱢᱤᱫ ᱦᱚᱲ ᱵᱟᱨ ᱦᱚᱲ ᱟᱲᱟᱜ ᱨᱮᱢ ᱛᱟᱦᱮᱱ ᱨᱮᱦᱚᱸᱢ ᱢᱟᱱᱮ ᱟᱹᱰᱤ ᱜᱟᱱ ᱦᱚᱲ ᱢᱮᱱᱟᱜ ᱢᱮ ᱞᱮᱠᱟᱢ ᱵᱩᱡᱷᱟᱹᱣᱟᱢ᱾ ᱟᱨ ᱩᱱᱠᱩ ᱠᱚ ᱡᱩᱫᱤ ᱪᱤᱞᱤ ᱦᱚᱸ ᱵᱟᱠᱚ ᱛᱟᱦᱮᱱ ᱛᱟᱢᱟ ᱛᱟᱦᱚᱞᱮ ᱠᱷᱟᱱ ᱫᱚ ᱟᱹᱰᱤ ᱮᱠᱞᱟ ᱮᱠᱮᱞᱟ ᱜᱮ ᱵᱩᱡᱷᱟᱹᱜ-ᱟ᱾
ᱚ ᱦᱳᱭ ᱦᱳᱭ᱾
ᱦᱩᱸ᱾
ᱛᱟᱦᱚᱞᱮ ᱟᱹᱵᱤᱱ ᱥᱮ ᱟᱹᱵᱤᱱ ᱨᱮᱱ ᱫᱚ ᱚᱱᱛᱮ
ᱟᱞᱮ ᱨᱮᱱ ᱫᱚ ᱚᱱᱠᱟ ᱟᱞᱮ ᱨᱮᱱ ᱦᱚᱸ ᱢᱮᱱᱟᱜ ᱠᱚ ᱜᱮᱭᱟ ᱢᱟᱱᱮ ᱢᱮᱨᱚᱢ ᱠᱚᱦᱚᱸ ᱢᱮᱱᱟᱜ ᱠᱚᱜᱮᱭᱟ ᱛᱟᱞᱮᱭᱟ ᱰᱟᱝᱜᱨᱟ ᱠᱚᱦᱚᱸ ᱢᱮᱱᱟᱜ ᱠᱚᱜᱮ ᱛᱟᱞᱮᱭᱟ᱾ ᱦᱮᱸ ᱛᱟᱨᱯᱚᱨᱮ ᱦᱮᱸ ᱥᱩᱠᱨᱤ ᱠᱚ ᱦᱚᱸ ᱟᱞᱮ ᱥᱮᱫ ᱫᱚ ᱥᱩᱠᱨᱤ ᱥᱤᱢ ᱡᱷᱚᱛᱚ ᱠᱤᱪᱷᱩ ᱜᱮ ᱢᱮᱱᱟᱜ ᱠᱚ ᱜᱮᱭᱟ᱾
ᱚ ᱟᱪᱪᱷᱟ ᱟᱪᱪᱷᱟ ᱥᱩᱠᱨᱤ᱾ ᱠᱚᱦᱚᱸ ᱢᱮᱱᱟᱜ
ᱦᱩᱸ ᱟᱫᱚ ᱢᱟᱱᱮ ᱱᱮᱛᱟᱨ ᱫᱤᱱ ᱛᱚ ᱟᱫᱚᱼᱼ ᱠᱟᱹᱢᱤ ᱠᱚ ᱡᱩᱫᱤ ᱵᱟᱝ ᱛᱟᱦᱮᱱ ᱠᱷᱟᱱ ᱫᱚ ᱟᱫᱚ ᱩᱱᱠᱩ ᱦᱚᱸ ᱜᱩᱯᱤ ᱠᱚ ᱦᱚᱸ ᱪᱟᱞᱟᱣ ᱵᱟᱲᱟ ᱦᱩᱭᱩᱜ ᱜᱮᱭᱟ᱾ ᱩᱱᱠᱩ ᱦᱚᱸ ᱚᱲᱟᱜ ᱨᱮᱱᱼᱼ ᱫᱚᱦᱚ ᱠᱟᱛᱮᱫ ᱫᱚ ᱪᱮᱫ ᱮᱢ ᱡᱚᱢ ᱦᱚᱪᱚ ᱠᱚᱣᱟ ᱩᱱᱠᱩ ᱠᱚᱦᱚᱸ ᱵᱟᱢ ᱤᱫᱤ ᱞᱮᱠᱚ ᱠᱷᱟᱱ
ᱥᱩᱠᱨᱤ ᱢᱟᱞᱤᱧ ᱟᱸᱡᱚᱢ ᱟᱠᱟᱫᱼᱟ ᱟᱹᱰᱤ ᱡᱟᱹᱥᱛᱤ ᱜᱮ ᱠᱚ ᱡᱚᱢᱟ ᱩᱱᱠᱩ ᱫᱚ?
ᱦᱳᱭ
ᱟᱨ ᱥᱩᱠᱨᱤ ᱫᱚ ᱱᱟᱜ ᱠᱷᱟᱱ ᱛᱤᱱᱟᱹᱜ ᱜᱟᱱ ᱢᱮᱱᱟᱜ ᱟᱠᱟᱫ ᱠᱚ ᱛᱟᱯᱮᱭᱟ?
ᱥᱩᱠᱨᱤ ᱫᱚ ᱟᱞᱮ ᱨᱮᱱ ᱫᱚᱼᱼ ᱵᱟᱨᱭᱟ ᱢᱮᱱᱟᱜ ᱠᱤᱱ ᱛᱟᱞᱮᱭᱟ ᱰᱷᱮᱨ ᱜᱮᱠᱚ ᱛᱟᱦᱮᱸ ᱞᱮᱱᱟ, ᱦᱚᱯᱚᱱ ᱞᱮᱱ ᱛᱟᱞᱮᱭᱟ᱾ ᱛᱟᱯᱚᱨᱮ ᱩᱱᱠᱩ ᱫᱚᱞᱮ ᱟᱠᱷᱨᱤᱧ ᱟᱠᱟᱫ ᱠᱚᱣᱟᱞᱮᱼᱼ ᱟᱫᱚ ᱱᱤᱛᱚᱜ ᱫᱚ ᱦᱟᱸᱜ ᱵᱟᱨᱭᱟ ᱜᱮ ᱢᱮᱱᱟᱜ ᱠᱤᱱᱟ ᱵᱟᱨᱭᱟ ᱜᱮᱞᱮ ᱟᱹᱥᱩᱞ ᱟᱠᱟᱫ ᱠᱤᱱᱟ᱾
ᱚ ᱟᱪᱪᱷᱟ ᱟᱪᱪᱷᱟ ᱛᱟᱦᱚᱞᱮ ᱛᱚ ᱟᱵᱤᱱ ᱥᱮᱫ ᱫᱚ ᱥᱩᱠᱨᱤ ᱠᱚᱫᱚ ᱢᱮᱱᱟᱜ ᱟᱠᱟᱫ ᱠᱚᱜᱮᱭᱟ᱾
ᱦᱮᱸᱼᱼ
ᱚ ᱱᱟᱯᱟᱭ ᱜᱮ ᱛᱟᱦᱚᱞᱮ ᱟᱞᱤᱧ ᱥᱮᱫ ᱫᱚ ᱚᱱᱠᱟ ᱧᱮᱞ ᱞᱮᱠᱷᱟᱱ ᱥᱩᱠᱨᱤ ᱠᱚᱫᱚ ᱵᱟᱹᱱᱩᱜ ᱟᱠᱟᱫ ᱠᱚᱣᱟ ᱡᱟᱹᱥᱛᱤ ᱫᱚ᱾
ᱟᱯᱮ ᱥᱮᱫ ᱫᱚ ᱚᱱᱠᱟ ᱥᱩᱠᱨᱤ ᱠᱚᱫᱚ ᱵᱟᱹᱱᱩᱜ ᱠᱚᱣᱟ ᱵᱟᱠᱚ ᱪᱟᱥ ᱠᱚ ᱜᱮᱭᱟ᱾
ᱵᱟᱝ ᱵᱟᱝ ᱟᱞᱮ ᱥᱮᱫ ᱫᱚ ᱩᱱᱟᱹᱜ ᱴᱟᱝ ᱫᱚ ᱵᱟᱝ ᱠᱷᱩᱵ ᱠᱚᱢ ᱟᱹᱰᱤ ᱢᱤᱫ ᱵᱟᱨ ᱚᱲᱟᱜ ᱨᱮᱵᱤᱱ ᱧᱟᱢ ᱠᱚᱣᱟ᱾
ᱟᱞᱮ ᱥᱮᱫ ᱫᱚ ᱫᱚᱢᱮ ᱫᱚᱢᱮ ᱠᱚ ᱢᱟᱱᱮ ᱥᱩᱠᱨᱤ ᱠᱚ ᱫᱚᱢᱮ ᱠᱚ ᱟᱹᱥᱩᱞ ᱠᱚ ᱜᱮᱭᱟ ᱠᱚ᱾ ᱛᱟᱨᱯᱚ ᱨᱮ ᱩᱱᱠᱩ ᱡᱚᱠᱷᱚᱱ ᱥᱩᱠᱨᱤ ᱠᱚ ᱡᱚᱠᱷᱚᱱ ᱠᱚ ᱦᱚᱯᱚᱱᱚᱜᱼᱟ᱾ ᱢᱟᱱᱮ ᱯᱟᱹᱭᱠᱟᱹᱨᱤ ᱠᱚ ᱦᱤᱡᱩᱜᱼᱟ, ᱜᱟᱹᱰᱤ ᱛᱮ ᱩᱱᱠᱩ ᱠᱚ ᱞᱟᱫᱮ ᱤᱫᱤ ᱠᱚᱣᱟ ᱠᱚ ᱢᱟᱱᱮᱼᱼ ᱟᱹᱰᱤᱜᱟᱱ ᱠᱟᱹᱣᱰᱤ ᱟᱨᱡᱟᱣ ᱞᱟᱹᱜᱤᱫ ᱛᱮ ᱩᱱᱠᱩ ᱦᱚᱸ ᱢᱟᱱᱮᱼᱼ ᱟᱹᱰᱤᱜᱟᱱ ᱠᱚ ᱠᱟᱹᱢᱤ ᱨᱮᱠᱚ ᱞᱟᱜᱟᱜ ᱜᱮᱭᱟ ᱠᱚ ᱠᱟᱹᱣᱰᱤ ᱟᱨᱡᱟᱣ ᱞᱟᱹᱜᱤᱫ ᱛᱮ ᱟᱨᱠᱤᱼᱼ
ᱟᱪᱪᱷᱟ ᱟᱪᱪᱷᱟ ᱟᱪᱪᱷᱟ ᱟᱹᱞᱤᱧ ᱢᱟ ᱚᱱᱠᱟ ᱟᱹᱞᱤᱧ ᱦᱚᱸᱼᱼ ᱥᱩᱠᱨᱤ ᱟᱹᱥᱩᱞ ᱫᱚ ᱥᱟᱱᱟᱞᱤᱧ ᱜᱮᱭᱟ ᱟᱨ ᱚᱲᱟᱜ ᱠᱚᱨᱮ ᱦᱚᱸᱠᱚ ᱞᱟᱹᱭ ᱵᱟᱲᱟᱭ ᱮᱫ ᱛᱟᱦᱮᱸᱫ ᱜᱮᱼᱼ ᱟᱹᱥᱩᱞ ᱟᱫᱚ ᱚᱱᱠᱟ ᱵᱟᱝ ᱧᱟᱢ ᱵᱟᱲᱟ ᱦᱩᱭ ᱠᱟᱱᱟ ᱥᱩᱠᱨᱤ ᱠᱚ ᱛᱟᱦᱚᱞᱮ ᱚᱱᱟ ᱛᱮ ᱟᱹᱥᱩᱞ ᱠᱚ ᱵᱟᱝ ᱦᱩᱭ ᱠᱟᱱᱟ ᱟᱫᱚ ᱢᱮᱱᱟᱜ ᱠᱚᱣᱟ ᱞᱟᱹᱭ ᱠᱮᱫᱟ ᱵᱤᱱ ᱟᱹᱵᱤᱱ ᱥᱮᱫ ᱜᱮ ᱛᱟᱦᱚᱞᱮ ᱚᱱᱛᱮ ᱠᱷᱚᱱ ᱜᱮ ᱟᱹᱜᱩ ᱵᱟᱲᱟ ᱠᱚ ᱦᱩᱭᱩᱜᱼᱟ᱾
ᱦᱮᱸ ᱦᱮᱸ ᱟᱞᱮ ᱥᱮᱫ ᱫᱚ ᱫᱚᱢᱮ ᱫᱚᱢᱮ ᱢᱮᱱᱟᱜ ᱠᱚ ᱜᱮᱭᱟ ᱟᱹᱰᱤ ᱥᱟᱺᱜᱤᱧ ᱥᱟᱺᱜᱤᱧᱼᱼ ᱡᱚᱠᱷᱚᱱ ᱠᱚ ᱦᱤᱡᱩᱜᱼᱟ ᱟᱞᱮ ᱥᱮᱫ ᱱᱚᱝᱠᱟ ᱥᱩᱠᱨᱤ ᱦᱚᱯᱚᱱ ᱤᱫᱤ ᱠᱚ ᱟᱥᱩᱞ ᱠᱚᱞᱮ ᱡᱚᱢᱟ ᱵᱩᱨᱩ ᱫᱤᱥᱚᱢ ᱥᱮᱫ ᱨᱮᱱ ᱦᱚᱲ ᱠᱚᱠᱚ ᱦᱤᱡᱩᱜ ᱜᱮᱭᱟ ᱟᱠᱚ ᱚᱱᱛᱮ ᱫᱚ ᱵᱟᱝ ᱠᱚ ᱧᱟᱢᱚᱜ ᱜᱮᱭᱟ ᱛᱚ ᱱᱚᱝᱠᱟ ᱟᱹᱥᱩᱞ ᱥᱩᱠᱨᱤ ᱠᱚᱫᱚ ᱚᱱᱛᱮ ᱟᱹᱰᱤ ᱥᱟᱺᱜᱤᱧ ᱥᱟᱹᱜᱤᱧ ᱠᱷᱚᱱ ᱠᱚ ᱦᱤᱡᱩᱜ ᱜᱮᱭᱟ ᱟᱞᱮ ᱥᱮᱫ ᱠᱷᱚᱱ ᱠᱚ ᱤᱫᱤᱼᱼ ᱠᱚ ᱜᱮᱭᱟ ᱟᱞᱮ ᱥᱮᱫ ᱫᱚ ᱢᱟᱱᱮ ᱯᱨᱟᱭ ᱜᱮ ᱡᱷᱚᱛᱚ ᱦᱚᱲ ᱚᱲᱟᱜ ᱨᱮᱜᱮ ᱠᱚ ᱟᱹᱥᱩᱞ ᱠᱚᱜᱮᱭᱟ ᱟᱠᱚ ᱜᱟᱹᱰᱤ ᱵᱚᱞᱚᱱ ᱜᱮᱭᱟ ᱛᱚ ᱚᱱᱟ ᱛᱮ ᱵᱟᱝ ᱠᱷᱟᱱ ᱩᱱᱟᱹᱜ ᱥᱩᱠᱨᱤ ᱟᱹᱥᱩᱞ ᱠᱟᱛᱮᱫ ᱦᱚᱸ ᱡᱩᱫᱤᱼᱼ ᱦᱮᱸ ᱵᱟᱠᱚ ᱤᱫᱤ ᱠᱚᱣᱟ ᱛᱟᱦᱮᱸᱫ ᱩᱱᱟᱹᱜ ᱥᱩᱠᱨᱤ ᱡᱚᱠᱷᱚᱱ ᱠᱚ ᱦᱟᱨᱟᱜᱼᱟ ᱪᱮᱫ ᱮᱢ ᱡᱚᱢ ᱦᱚᱪᱚ ᱠᱚᱣᱟ ᱡᱚᱢ ᱨᱮᱸᱜᱮᱡᱼᱼ ᱪᱟᱵᱟ ᱜᱚᱫ ᱢᱮᱭᱟ ᱠᱚ᱾
ᱦᱳᱭ ᱦᱳᱭ ᱟᱨ ᱥᱩᱠᱨᱤ ᱢᱟ ᱟᱵᱚᱣᱟᱜ ᱯᱚᱨᱚᱵᱽ ᱡᱟᱦᱟᱱᱟᱜ ᱯᱚᱨᱚᱵᱽ ᱜᱮ ᱦᱩᱭᱩᱜ ᱥᱩᱠᱨᱤ ᱫᱚᱵᱚᱱᱼᱼ
ᱦᱳᱭ ᱦᱳᱭ ᱟᱵᱚ ᱥᱟᱱᱛᱟᱲ ᱟᱵᱚ ᱥᱟᱱᱛᱟᱲ ᱫᱚ ᱦᱳᱭ ᱴᱷᱤᱠᱼᱼ
ᱛᱟᱦᱚᱞᱮ ᱚᱱᱟ ᱢᱟ ᱞᱟᱜᱟᱜ ᱜᱮᱭᱟ
ᱦᱩᱸ
ᱟᱨ ᱱᱮᱛᱟᱨ ᱢᱟ ᱚᱱᱟ ᱠᱚᱦᱚᱸ ᱫᱚᱢᱮ ᱫᱟᱢ ᱠᱟᱱᱟ᱾ ᱡᱟᱹᱥᱛᱤ ᱜᱮᱠᱚ ᱫᱟᱢ ᱟᱠᱟᱱᱟ᱾
ᱟᱹᱵᱤᱱ ᱫᱚ ᱥᱩᱠᱨᱤ ᱡᱤᱞ ᱫᱚᱵᱤᱱ ᱡᱚᱢ ᱜᱮᱭᱟ ᱥᱮ ᱵᱟᱝᱵᱤᱱ ᱡᱚᱢ ᱜᱮᱭᱟ᱾
ᱦᱳᱭ ᱟᱹᱞᱤᱧ ᱫᱚ ᱱᱟᱜ ᱠᱷᱟᱱ ᱥᱩᱠᱨᱤ ᱡᱤᱞ ᱫᱚᱞᱤᱧ ᱡᱚᱢ ᱫᱚᱞᱤᱧ ᱡᱚᱢ ᱜᱮᱭᱟ ᱟᱦᱟ ᱠᱩᱥᱤ ᱦᱚᱸᱞᱤᱧ ᱠᱩᱥᱤᱭᱟᱜ ᱜᱮᱭᱟ ᱡᱟᱹᱥᱛᱤ ᱜᱮ᱾
ᱦᱳᱭ
ᱟᱵᱤᱱ ᱫᱚ ᱪᱮᱫ ᱞᱮᱠᱟ ᱛᱟᱦᱚᱞᱮ ᱡᱚᱢ ᱵᱟᱲᱟᱭ ᱜᱮᱭᱟ ᱵᱤᱱ ᱥᱮ ᱵᱟᱝ?
ᱢᱟᱱᱮ ᱟᱹᱞᱤᱧ ᱦᱚᱸ ᱡᱚᱢ ᱫᱚᱞᱤᱧ ᱡᱚᱢ ᱜᱮᱭᱟ ᱠᱩᱥᱤᱭᱟᱜ ᱜᱮᱭᱟᱞᱤᱧ ᱟᱫᱚ ᱥᱩᱠᱨᱤ ᱡᱤᱞ ᱫᱚ ᱰᱷᱮᱨ ᱫᱚ ᱵᱟᱝᱞᱤᱧ ᱡᱚᱢ ᱫᱟᱲᱮᱭᱟᱜ ᱜᱮᱭᱟ ᱠᱤᱱᱛᱩ ᱠᱩᱥᱤ ᱫᱚᱞᱤᱧ ᱠᱩᱥᱤᱭᱟᱜ ᱜᱮᱭᱟ ᱫᱚᱢᱮ ᱡᱚᱢ ᱥᱟᱱᱟ ᱞᱤᱧ ᱜᱮᱭᱟ᱾
ᱦᱳᱭ ᱟᱫᱚ ᱩᱱᱠᱩ ᱢᱟ ᱤᱛᱤᱞ ᱡᱤᱱᱤᱥ ᱥᱮ᱾
ᱦᱚᱭᱛᱤ ᱡᱤᱱᱤᱥ ᱢᱟᱱᱮ ᱡᱟᱹᱥᱛᱤ ᱵᱟᱝ ᱡᱚᱢᱚᱜᱚᱜ-ᱟ ᱤᱱᱟᱹ ᱜᱮ ᱠᱟᱛᱷᱟ ᱫᱚ ᱵᱟᱝ ᱠᱟᱱ ᱫᱚ ᱴᱷᱤᱠ ᱜᱮᱭᱟ᱾
ᱦᱮᱸ ᱚᱱᱟ ᱢᱚᱡᱽ ᱮᱢ ᱠᱟᱹᱴᱤᱡ ᱵᱮᱢ ᱡᱚᱢ ᱞᱮᱠᱷᱟᱱ ᱜᱮ ᱢᱚᱪᱟ ᱥᱟᱵᱚᱜ-ᱟ᱾
ᱦᱳᱭ ᱦᱳᱭ ᱴᱷᱤᱠ᱾
ᱵᱟᱠᱷᱟᱱ ᱥᱤᱵᱤᱞ ᱫᱚ ᱥᱤᱵᱤᱞᱟ ᱥᱩᱠᱨᱤ ᱡᱤᱞ ᱦᱚᱸ ᱤᱠᱤᱞ ᱠᱟᱹᱴᱤᱡ ᱠᱷᱡᱟᱜ-ᱟ ᱚᱱᱟᱜᱮ ᱠᱟᱹᱴᱤᱡ
ᱦᱩᱸ ᱠᱚᱥᱟ ᱠᱷᱥᱤ ᱠᱟᱛᱮᱜ ᱥᱩᱠᱨᱤ ᱡᱤᱞ ᱫᱚ ᱠᱚᱥᱟ ᱠᱟᱛᱮᱫ ᱡᱚᱢ ᱟᱹᱰᱤ ᱥᱤᱵᱤᱞᱟ ᱱᱚᱝᱠᱟ ᱨᱟᱥᱮ ᱠᱷᱚᱱ ᱫᱚ ᱪᱮᱫᱟᱜ ᱥᱮ ᱨᱟᱥᱮᱭᱟᱢ ᱡᱩᱫᱤ ᱚᱱᱟ ᱫᱚ ᱤᱛᱤᱞ ᱜᱮ ᱩᱰᱩᱠᱚᱜ-ᱟ ᱥᱮ ᱫᱚᱢᱮ ᱥᱩᱱᱩᱢ ᱜᱮ ᱩᱰᱩᱠᱚᱜ-ᱟ ᱛᱚ ᱟᱫᱚ ᱚᱱᱟ ᱡᱚᱢ ᱵᱷᱟᱜᱤ ᱵᱟᱝ ᱵᱩᱡᱷᱟᱹᱜ-ᱟ ᱠᱤᱱᱛᱩ ᱡᱟᱦᱟᱸ ᱢᱚᱥᱞᱟ ᱥᱟᱞᱟᱜ ᱮᱢ ᱠᱚᱥᱟᱣ ᱠᱟᱛᱮ ᱛᱮᱢ ᱡᱚᱢᱟ ᱚᱱᱟᱴᱟᱜ ᱜᱮ ᱡᱚᱢ ᱵᱷᱟᱜᱮ ᱵᱩᱡᱷᱟᱹᱜ ᱜᱮᱭᱟ᱾
ᱦᱳᱭ ᱦᱳᱭ᱾ ᱱᱟᱯᱟᱭ ᱜᱮ ᱛᱟᱦᱚᱞᱮ ᱟᱵᱮᱱ ᱥᱮᱫ ᱜᱮ ᱛᱟᱦᱚᱞᱮ ᱪᱟᱞᱟᱜ ᱦᱩᱭᱩᱜ-ᱟ ᱥᱩᱠᱨᱤᱭᱟᱹ ᱟᱜᱩ ᱠᱚ᱾
ᱦᱮᱸ ᱦᱮᱸ
ᱮᱢᱚᱜ ᱟᱠᱚ ᱛᱚ ᱵᱟᱝ?
ᱦᱮᱸ ᱮᱢᱚᱜ ᱟᱠᱚ ᱮᱢᱚᱜ ᱜᱮᱭᱟ ᱠᱚ᱾
ᱟᱪᱪᱷᱟ ᱟᱪᱪᱷᱟ ᱛᱟᱦᱚᱞᱮ ᱪᱟᱞᱟᱜ ᱦᱩᱭᱩᱜ-ᱟ᱾
ᱦᱩᱸ ᱟᱞᱮ ᱥᱮᱫ ᱫᱚ ᱦᱟᱴ ᱠᱚᱨᱮ ᱦᱚᱸ ᱫᱚᱢᱮ ᱠᱚ ᱟᱠᱷᱨᱤᱧ ᱜᱮᱭᱟ ᱠᱚ ᱥᱩᱠᱨᱤ ᱡᱤᱞ ᱠᱚ᱾
ᱚ ᱟᱪᱪᱷᱟ ᱟᱪᱪᱷᱟ᱾ ᱟᱨ ᱚᱱᱠᱟ ᱟᱵᱤᱱ ᱨᱮᱱ ᱫᱚ ᱟᱨ ᱪᱮᱞᱮ ᱢᱮᱱᱟᱜ ᱟᱠᱟᱫ ᱠᱚᱣᱟ ᱚᱱᱠᱟ
ᱟᱨ ᱚᱱᱠᱟ ᱫᱚ ᱪᱮᱞᱮ ᱦᱚᱸ ᱵᱟᱝᱠᱟ ᱥᱤᱢ ᱠᱚᱜᱮ ᱢᱮᱱᱟᱜ ᱠᱚᱣᱟ᱾ ᱜᱮᱰᱮ ᱠᱚᱫᱚ ᱵᱟᱹᱱᱩᱜ ᱠᱚᱣᱟ ᱟᱨ ᱤᱭᱟᱹ ᱚᱱᱠᱟ ᱯᱟᱣᱨᱟ ᱪᱮᱸᱬᱮ ᱢᱮᱱᱟᱜ ᱠᱚᱣᱟ᱾
ᱟᱪᱪᱷᱟ ᱟᱪᱪᱷᱟ᱾
ᱚᱲᱟᱜ ᱠᱚᱨᱮᱜ ᱜᱮ᱾
ᱦᱳᱭ ᱚᱲᱟᱜ ᱠᱚᱨᱮ ᱜᱤ᱾
ᱟᱞᱮ ᱫᱚ ᱱᱟᱜ-ᱠᱟᱱ ᱚᱱᱠᱟ ᱯᱟᱣᱨᱟ ᱠᱚᱫᱚ ᱵᱟᱹᱱᱩᱜ ᱟᱠᱟᱫ ᱠᱚᱣᱟ᱾
ᱦᱩᱸ ᱯᱟᱨᱞᱟ ᱠᱚᱫᱚ ᱚᱱᱠᱟ ᱫᱚ ᱦᱮᱡ ᱠᱟᱛᱮᱜ ᱠᱚ ᱛᱟᱦᱮᱸ ᱵᱟᱥᱟᱜ ᱟᱠᱚ ᱩᱱᱠᱩ ᱫᱚ᱾ ᱚᱠᱟᱨᱮ ᱵᱷᱟᱹᱜᱤ ᱠᱚ ᱵᱷᱟᱹᱜᱤ ᱠᱚ ᱵᱩᱡᱷᱟᱹᱣᱟ ᱛᱟᱦᱮᱸ ᱞᱮᱱᱠᱷᱟᱱ ᱠᱚ ᱟᱫᱚ ᱛᱟᱦᱮᱸ ᱵᱟᱥᱟᱜ ᱟᱠᱚ ᱠᱚ ᱯᱟᱨᱪᱟᱜ ᱟᱠᱚ ᱚᱱᱠᱟ ᱜᱮ᱾
ᱠᱤᱪᱷᱩ ᱫᱚᱞᱤᱧ ᱟᱸᱡᱚᱢ ᱟᱠᱟᱫ-ᱟ ᱚᱱᱠᱟ ᱚᱲᱟᱜ ᱠᱚᱨᱮ ᱴᱩᱠᱩᱡ ᱠᱚᱠᱚ ᱦᱟᱛᱟ-ᱟ ᱠᱚ ᱜᱮᱭᱟ᱾
ᱦᱮᱸ ᱡᱩᱫᱤ ᱴᱩᱠᱩᱡ ᱮᱢ ᱟᱠᱟᱸᱦᱟ ᱠᱚᱣᱟ ᱡᱩᱫᱤᱢ ᱧᱮᱞᱮᱫ ᱠᱚᱣᱟ ᱡᱮ ᱱᱚᱸᱰᱮ ᱠᱚ ᱦᱤᱡᱩᱜ ᱠᱟᱱᱟ ᱵᱟᱨ ᱵᱟᱨ ᱠᱚ ᱦᱤᱡᱩᱜ ᱠᱟᱱᱟ ᱡᱩᱫᱤ ᱴᱩᱠᱩᱡ ᱠᱚᱢ ᱟᱠᱟ ᱟᱠᱚᱣᱟ ᱥᱮ ᱟᱫᱚ ᱩᱱᱠᱩ ᱫᱚ ᱯᱩᱨᱟᱹ ᱵᱟᱥᱟ ᱛᱟᱦᱮᱱ ᱟᱠᱚ,
ᱦᱮᱸ᱾
ᱦᱮᱸ ᱛᱟᱦᱮᱱ ᱡᱟᱭᱜᱟ ᱠᱚ ᱧᱟᱢ ᱞᱮᱠᱷᱟᱱ ᱜᱮ ᱟᱫᱚ ᱵᱟᱥᱟ ᱛᱟᱦᱮᱱ ᱟᱠᱚ ᱾
ᱦᱳᱭ ᱦᱳᱭ ᱾
ᱦᱩᱸ᱾
ᱛᱟᱦᱚᱞᱮ ᱚᱱᱠᱟ ᱜᱮᱰᱮ ᱠᱚᱫᱚ ᱵᱟᱹᱱᱩᱜ ᱠᱟᱜ ᱠᱚᱣᱟ ᱥᱤᱢ ᱠᱚ,
ᱵᱟᱝ ᱜᱮ,
ᱩᱱᱠᱩ ᱥᱤᱢ ᱠᱚ ᱢᱮᱱᱟᱜ ᱟᱠᱟᱜ ᱠᱚᱣᱟ ᱛᱟᱦᱚᱞᱮ,
ᱦᱳᱭ᱾
ᱟᱪᱪᱷᱟ ᱟᱪᱪᱷᱟ ᱞᱟᱹᱭ ᱫᱟᱞᱤᱧ ᱛᱟᱦᱚᱞᱮ ᱚᱱᱠᱟ ᱡᱤᱞ ᱫᱤᱠ ᱫᱤᱭᱮ ᱚᱱᱠᱟ ᱢᱟᱱᱮ ᱚᱠᱟᱴᱟᱜ ᱡᱤᱞ ᱱᱟᱜ ᱠᱷᱟᱱ ᱡᱚᱢ ᱡᱟᱹᱥᱛᱤ ᱵᱤᱱ ᱠᱩᱥᱤᱭᱟᱜ ᱜᱮᱭᱟ?
ᱟᱨ ᱡᱮ, ᱡᱤᱞ ᱡᱚᱢ ᱢᱚᱫᱽᱫᱷᱮ ᱨᱮᱫᱚ ᱟᱹᱞᱤᱧ ᱫᱚ ᱩᱸ ᱠᱟᱹᱥᱤ ᱡᱤᱞ ᱦᱚᱞᱤᱧ ᱠᱩᱥᱤᱭᱟᱜ ᱜᱮᱭᱟ᱾
ᱟᱪᱪᱷᱟ ᱟᱪᱪᱷᱟ, ᱡᱟᱦᱟᱸ ᱫᱚ ᱡᱟᱦᱟᱸ ᱫᱚ ᱢᱮᱨᱚᱢ ᱡᱮᱞ,
ᱦᱮᱸ᱾
ᱚ ᱟᱪᱪᱷᱟ ᱟᱪ,
ᱟᱵᱤᱱ ᱫᱚ?
ᱦᱳᱭ ᱟᱹᱞᱤᱧ ᱦᱚᱸ ᱚᱱᱠᱟ ᱠᱷᱟᱹᱥᱤ ᱡᱮᱞ ᱜᱮᱞᱤᱧ ᱠᱩᱥᱤᱭᱟᱜ ᱜᱮᱭᱟ ᱢᱮᱱᱠᱷᱟᱱ ᱡᱟᱹᱥᱛᱤ ᱫᱚ ᱡᱟᱦᱟᱸ ᱫᱚ ᱦᱩᱸ ᱜᱳᱰᱩ ᱡᱤ,
ᱴᱷᱤᱠ ᱟᱹᱞᱤᱧ ᱦᱚᱞᱤᱧ ᱠᱩᱥᱤᱭᱟᱜ ᱜᱮᱭᱟ ᱜᱩᱰᱩ ᱡᱤᱞ ᱫᱚ ᱫᱚᱢᱮ ᱜᱮᱞᱤᱧ ᱠᱩᱥᱤᱭᱟᱜ ᱜᱮᱭᱟ᱾ ᱟᱹᱞᱤᱧ ᱦᱚᱸ
ᱟᱪᱪᱷᱟ ᱡᱚᱢ ᱵᱟᱲᱟ ᱠᱟᱜ ᱵᱤᱱ ᱜᱩᱰᱩ ᱡᱤᱞ?
ᱦᱮᱸ ᱟᱹᱞᱤᱧ ᱫᱚ ᱫᱚᱢᱮ ᱥᱤᱵᱤᱞ ᱞᱤᱧ ᱜᱮᱭᱟ ᱟᱫᱚ ᱟᱞᱮ ᱥᱮᱫ ᱫᱚ ᱢᱟᱱᱮ ᱧᱟᱢ ᱜᱮ ᱵᱟ ᱵᱟᱠᱚ ᱧᱟᱢᱚᱜᱼᱟ ᱠᱤᱱᱛᱩ ᱟᱹᱞᱤᱧ ᱫᱚ ᱫᱚᱢᱮᱜᱮ ᱜᱮ ᱥᱤᱵᱤᱞ ᱞᱤᱧᱟ ᱫᱚᱢᱮᱜᱮ ᱜᱮ ᱡᱚᱢ ᱥᱟᱱᱟ ᱞᱤᱧᱟ ᱠᱤᱱᱛᱩ ᱚᱠᱟᱨᱮᱢ ᱧᱟᱢ ᱠᱚᱣᱟ ᱚᱱᱟᱜᱮ ᱠᱟᱛᱷᱟ ᱫᱚ᱾
ᱟᱪᱪᱷᱟ ᱪᱷᱟ,
ᱟᱞᱮ ᱥᱮᱫ ᱨᱮᱱ ᱩᱱᱠᱩ ᱩᱱᱠᱩ ᱵᱟᱹᱵᱩ ᱜᱤᱫᱽᱨᱟᱹ ᱛᱟᱠᱚ ᱫᱚᱢᱮ ᱢᱟᱱᱮ ᱵᱟᱹᱫᱽ ᱠᱚ ᱪᱟᱞᱟᱜ ᱜᱮᱭᱟ ᱜᱩᱰᱩ ᱯᱟᱹᱥᱤ ᱯᱟᱹᱥᱤ ᱠᱚ ᱚᱰᱟᱣ ᱜᱮᱭᱟ ᱠᱚ ᱛᱚ ᱵᱟᱹᱫᱽ ᱨᱮ,
ᱦᱮᱸ᱾
ᱛᱟᱨᱯᱚᱨᱮ ᱫᱚᱢᱮ ᱠᱚ ᱯᱟᱹᱥᱤ ᱟᱹᱜᱩ ᱠᱚᱣᱟ ᱛᱟᱨᱯᱚᱨᱮ ᱟᱫᱚ ᱜᱚᱜᱚ ᱜᱮ ᱢᱮᱛᱟᱭᱤᱧ ᱡᱮ ᱩᱱᱠᱩ ᱴᱷᱮᱱ ᱠᱷᱚᱱ ᱠᱤᱨᱤᱧ ᱤᱧ ᱢᱮ ᱡᱚᱢ, ᱡᱚᱢ ᱥᱟᱱᱟ ᱠᱟᱱᱟ ᱛᱟᱯᱚᱨᱮ ᱠᱤᱨᱤᱧ ᱵᱟ ᱯᱟᱲᱟᱣᱟᱹᱧ ᱜᱮᱭᱟᱭ ᱡᱚᱢ ᱵᱟᱵᱟ ᱡᱚᱢ ᱵᱟᱲᱟ ᱦᱩᱭᱩᱜ ᱜᱮᱭᱟ ᱚᱱᱟᱛᱮ᱾
ᱟᱪᱪᱷᱟ, ᱟᱪᱪᱷᱟ ᱪᱷᱟ ᱟᱫᱚ ᱚᱱᱠᱟ ᱠᱤᱨᱤᱧ ᱛᱮᱠᱚ ᱮᱢᱚᱜ ᱛᱮ ᱚᱱᱠᱟ?
ᱦᱮᱸ ᱮᱢᱚᱜ ᱜᱮᱭᱟ ᱠᱚ ᱟᱫᱚ ᱩᱱᱠᱩ ᱛᱮᱫᱚ ᱫᱤᱱ ᱜᱮᱠᱚ ᱯᱟᱹᱥᱤ ᱠᱚ ᱚᱲᱟᱣ ᱛᱚ᱾ ᱫᱤᱱ ᱨᱮᱱ ᱚᱱᱠᱟ ᱫᱚ, ᱛᱚ ᱡᱚᱢ ᱡᱚᱢ ᱛᱮᱠᱚ ᱡᱚᱢ ᱢᱚᱠᱚᱧ ᱪᱟᱵᱟᱜᱼᱟ ᱛᱚ ᱛᱟᱯᱚᱨᱮ ᱟᱫᱚ ᱠᱚ ᱟᱠᱷᱨᱤᱧ ᱠᱚᱜᱮᱭᱟ ᱠᱚ ᱟᱫᱚ ᱟᱫᱚ ᱵᱷᱟᱭ ᱛᱟᱠᱚ ᱜᱮᱛᱚ ᱟᱫᱚ ᱮᱢᱚᱜ ᱜᱮᱭᱟ ᱠᱚ᱾
ᱟᱨ ᱚᱱᱠᱟ ᱚᱲᱟᱜ ᱠᱷᱚᱱ ᱫᱚ ᱵᱟᱠᱚ ᱪᱟᱞᱟᱜ ᱵᱟᱲᱟᱜ ᱜᱮᱭᱟ?
ᱩᱸ ᱵᱟᱝ ᱜᱮ ᱟᱞᱮ ᱚᱲᱟᱜ ᱠᱷᱚᱱ ᱫᱚ ᱚᱱᱠᱟ ᱫᱚ, ᱚᱱᱠᱟ ᱪᱟᱞᱟᱜ ᱦᱚᱲ ᱵᱟᱹᱱᱩᱜ ᱠᱚᱣᱟ ᱛᱚ᱾ ᱵᱟᱠᱚ ᱥᱮᱱᱚᱜ ᱜᱮᱭᱟ ᱦᱩᱸ ᱦᱳᱭ᱾
ᱟᱹᱞᱤᱧ ᱦᱚᱸ ᱚᱱᱠᱟ ᱯᱟᱹᱦᱤᱞ ᱛᱮᱞᱤᱧ ᱡᱚᱢ ᱵᱟᱲᱟ ᱠᱟᱜ ᱠᱚᱛᱮ ᱛᱟᱦᱮᱸᱫ ᱱᱮᱛᱟᱨ ᱫᱚ ᱚᱱᱠᱟ ᱟᱫᱚ ᱵᱟᱭᱨᱮ ᱠᱚᱨᱮᱫ ᱛᱟᱦᱮᱸ ᱵᱟᱲᱟ ᱦᱩᱭᱩᱜ ᱠᱟᱱᱟ ᱛᱚ᱾
ᱟᱫᱚ ᱱᱮᱛᱟᱨ ᱫᱚ ᱩᱱᱠᱩ ᱫᱚ ᱵᱟᱠᱚ ᱧᱟᱢᱚᱜᱼᱟ ᱚᱠᱟ ᱥᱚᱢᱚᱭ ᱪᱚᱠᱚ ᱧᱟᱢᱚᱜᱼᱟ ᱡᱟᱭᱦᱳᱠ,
ᱦᱮᱸ ᱚᱱᱠᱟ ᱢᱟᱱᱮ ᱚᱱᱠᱟ ᱦᱳᱲᱳ ᱨᱟᱠᱟᱵ ᱥᱚᱢᱚᱭ ᱡᱚᱠᱷᱚᱱ ᱦᱳᱲᱩ ᱠᱚᱵᱚᱱ ᱤᱨᱟ᱾ ᱩᱱᱜᱮ ᱡᱟᱥᱛᱤ ᱠᱚ ᱧᱟᱢᱚᱜᱼᱟ
ᱦᱩᱺ ᱾
ᱟᱨ ᱚᱱᱟ ᱡᱮᱹᱞ ᱠᱚᱫᱚ ᱠᱤᱨᱤᱧ ᱛᱮᱫᱚ ᱵᱟᱝ ᱧᱟᱢᱚᱜᱼᱟ ᱥᱮ ᱚᱱᱟ ᱡᱟᱹᱥᱛᱤ ᱜᱮ ᱥᱮᱤᱵᱤᱞᱟ ᱾
ᱠᱞᱤᱯᱥ, ᱸ ᱦᱩᱸ ᱾
ᱜᱰᱩᱳᱥ ᱡᱮᱹᱞ ᱥᱮ ᱟᱨᱚ ᱚᱱᱠᱟᱜᱮ
ᱚᱱᱟ ᱫᱚ ᱠᱤᱨᱤᱧ ᱛᱮᱫᱚ ᱵᱟᱝ ᱧᱟᱢᱚᱜᱼᱟ ᱛᱚ
ᱦᱳᱭ ᱾ ᱟᱨ ᱜᱳᱰᱳ ᱡᱮᱹᱞ ᱯᱤᱴᱷᱟᱹ ᱥᱮ ᱚᱱᱠᱟ ᱞᱮᱜ-ᱞᱮᱴᱚ ᱠᱚ
ᱦᱮᱸ ᱞᱮᱴᱚ ᱠᱚᱦᱚᱸ ᱞᱤᱧ ᱡᱚᱢ ᱵᱟᱲᱟᱣ ᱠᱟᱜᱼᱟ ᱯᱤᱴᱷᱟᱹ ᱫᱚ ᱵᱟᱝ ᱞᱤᱧ ᱡᱚᱢ ᱟᱨᱦᱚᱸ ᱞᱮᱴᱚ ᱞᱤᱧ ᱡᱚᱢ ᱵᱟᱲᱟᱣ ᱟᱠᱟᱫᱟ ᱛᱟᱯᱚᱨᱮ ᱩᱛᱩᱛ ᱠᱟᱛᱮᱢ ᱚᱱᱟ ᱟᱹᱰᱤ ᱥᱮ ᱵᱮᱹᱞᱟ ᱾
ᱦᱳᱭ ᱾
ᱨᱚᱲ ᱟᱲᱟᱝ ᱫᱚ ᱵᱟᱝ ᱠᱟᱱᱟ ᱾
ᱟᱹᱞᱤᱧ ᱦᱚᱸ ᱚᱱᱠᱟᱜ ᱜᱮ ᱡᱚᱢ ᱵᱟᱲᱟ ᱦᱩᱭ ᱠᱟᱱᱛᱮ ᱞᱟᱦᱟᱛᱮ ᱱᱮᱛᱟᱨ ᱫᱚ ᱵᱟᱝ ᱜᱮ ᱾
ᱦᱚᱭ ᱾ ᱟᱯᱮ ᱫᱚ ᱚᱱᱛᱮ ᱚᱱᱠᱟ ᱯᱟᱥᱤ ᱠᱚ ᱵᱟᱯᱮ ᱚᱰᱟᱣ ᱜᱮᱭᱟ ᱥᱮ ᱪᱮᱫ ᱞᱮᱠᱟ ᱠᱟᱛᱮ ᱯᱮ ᱥᱟᱵ ᱠᱚᱜᱮᱭᱟ ᱟᱲᱮ ᱢᱟᱜ ᱠᱟᱛᱮ?
ᱦᱳᱭ, ᱟᱞᱤᱧ ᱥᱮᱫ ᱫᱚ ᱱᱟᱜ ᱠᱷᱟᱱ ᱚᱱᱠᱟ ᱯᱟᱥᱤ ᱠᱚᱦᱚᱸ ᱠᱚ ᱚᱰᱟᱣ ᱜᱮᱭᱟ ᱟᱨ ᱚᱱᱠᱟ ᱟᱲᱮ ᱠᱚᱦᱚᱸ ᱠᱚ ᱢᱟᱜᱽ ᱜᱮᱭᱟ ᱾
ᱦᱩᱸ ᱾
ᱚᱱᱠᱟ ᱡᱚᱠᱷᱚᱱ ᱟᱲᱮᱹ ᱚᱱᱠᱟ ᱦᱳᱲᱳ ᱠᱚ ᱨᱟᱠᱟᱵ ᱥᱤᱡᱤᱱ ᱫᱚ ᱚᱱᱠᱟ ᱟᱲᱮᱹ ᱠᱚ ᱢᱟᱜ ᱠᱟᱛᱮᱜ ᱠᱚ ᱤᱭᱟᱹ ᱠᱚᱜᱮᱭᱟ ᱟᱨ ᱵᱟᱠᱷᱟᱱ ᱱᱚ ᱡᱟᱦᱟ ᱫᱚ ᱪᱮᱫ ᱥᱤᱡᱤᱱ ᱚᱱᱮ
ᱪᱮᱫ ᱦᱚᱸ ᱵᱟᱹᱱᱩᱜ ᱟ ᱾
ᱡᱚᱠᱷᱚᱱ ᱦᱳᱲᱳ ᱦᱚᱸ ᱩᱱ ᱥᱩᱢᱚᱭ ᱦᱳᱲᱳ ᱡᱚᱠᱷᱚᱱ ᱵᱚᱱ ᱤᱭᱟᱹᱭᱟ ᱥᱮ ᱨᱚᱦᱚᱭ ᱠᱟᱛᱮᱜ ᱠᱤᱪᱷᱩ ᱫᱤᱱ ᱯᱚᱨᱮ
ᱦᱩᱸ ᱾
ᱩᱱ ᱥᱚᱢᱚᱡ ᱢᱟ ᱯᱟᱹᱥᱤ ᱛᱮᱠᱚ ᱤᱭᱟᱹ ᱠᱚᱣᱟ ᱾
ᱦᱩᱸ ᱾
ᱦᱳᱭ, ᱚᱝᱠᱟ ᱠᱟᱛᱮᱜ ᱜᱮᱞᱮ ᱤᱭᱟᱹ ᱠᱚᱜᱮᱭᱟ ᱾
ᱦᱳᱭ-ᱤᱝ ᱾
ᱟ-ᱨ‌-ᱨ-ᱜ ᱾ ᱱᱩᱠᱩ ᱤᱭᱟᱹ ᱠᱚᱫᱚᱵᱮᱱ ᱡᱚᱢ ᱵᱟᱲᱟ ᱟᱠᱟᱫ ᱠᱚᱣᱟ ᱥᱮ ᱵᱟᱝ?
ᱪᱤᱞᱤ ᱠᱚ?
ᱱᱩᱠᱩ ᱤᱭᱟᱹ ᱨᱩᱸᱰᱟᱹ ᱡᱮᱹᱞ ᱾
ᱦᱮᱸᱜ, ᱨᱩᱸᱰᱟ ᱢᱟᱱᱮ ᱟᱹᱰᱤ ᱫᱤᱱ ᱨᱮᱞᱤᱧ ᱡᱚᱢ ᱟᱠᱟᱫᱟ ᱟᱹᱞᱤᱧ ᱡᱚᱠᱷᱚᱱ ᱠᱟᱴᱤᱡ ᱞᱤᱧ ᱛᱟᱦᱮᱸ ᱠᱟᱱᱟ ᱩᱱ ᱥᱚᱢᱚᱭ ᱨᱮᱞᱤᱧ ᱡᱚᱢ ᱟᱠᱟᱫᱟ ᱾ ᱨᱩᱸᱰᱟᱹ ᱡᱮᱹᱞ ᱫᱚ ᱱᱮᱛᱟᱨ ᱫᱚ ᱩᱦ-ᱢᱟᱱᱮ ᱚᱱᱟ ᱨᱮᱱᱟᱜ ᱥᱟᱫᱽ ᱫᱚ ᱵᱟᱞᱤᱧ ᱵᱟᱲᱟᱭᱟ ᱱᱮᱛᱟᱨ ᱫᱚ ᱡᱮ ᱪᱮᱫ ᱡᱚᱢ ᱠᱟᱛᱮ ᱪᱮᱫ ᱞᱮᱠᱟ? ᱠᱚ ᱵᱩᱡᱷᱟᱹᱜ ᱟ ᱢᱮᱱᱛᱮ ᱱᱮᱛᱟᱨ ᱫᱚ ᱟᱹᱰᱤ ᱫᱤᱱ ᱠᱷᱚᱱ ᱵᱟᱞᱤᱧ ᱡᱚᱢ ᱵᱟᱲᱟ ᱟᱠᱟᱫ ᱠᱚᱣᱟ ᱜᱤᱫᱽᱨᱟᱹ ᱨᱮᱞᱤᱧ ᱡᱚᱢ ᱞᱮᱫ ᱠᱚᱣᱟ ᱾ ᱨᱚᱲ ᱟᱲᱟᱝ ᱫᱚ ᱵᱟᱝ ᱠᱟᱰᱟ ᱾ ᱨᱩᱸᱰᱟᱹ ᱥᱚᱢᱚᱭ ᱨᱮᱜᱮ ᱟᱯᱮᱥᱮᱫ ᱫᱚ ᱱᱚᱝᱠᱟ ᱨᱩᱸᱰᱟᱹ ᱨᱩᱸᱰᱟᱹ ᱯᱚᱨᱚᱵᱽ ᱦᱩ ᱭᱩᱜ ᱜᱮᱭᱟ ᱥᱮ ᱵᱟᱝ ᱢᱟᱱᱟᱣ ᱜᱮᱭᱟ ᱥᱮ ᱠᱚ ᱵᱟᱝ ᱟᱞᱮ ᱥᱮᱫ ᱫᱚᱠᱚ ᱢᱟᱱᱟᱣ ᱜᱮᱭᱟ ᱾
ᱦᱳᱭ ᱦᱳᱭ ᱟᱞᱤᱧ ᱥᱮᱫ ᱫᱚ ᱱᱟᱜᱠᱷᱟᱱ ᱚᱱᱠᱟ ᱨᱩᱸᱰᱟᱹ ᱥᱮ ᱥᱟᱠᱨᱟᱛ ᱫᱚᱞᱮ ᱢᱟᱱᱟᱣ ᱜᱮᱭᱟ ᱡᱟᱹᱥᱛᱤ ᱾ ᱜᱮᱞᱮ ᱢᱟᱱᱟᱣ ᱾